ᱡᱚᱦᱟᱨ ᱜᱮ ᱜᱚᱝᱠᱮ ᱵᱮᱥ ᱵᱟᱲᱟ ᱜᱮ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱦᱮ ᱥᱮ ᱟᱢᱜᱮ ᱚᱠᱟᱞᱮᱠᱟ
ᱦᱳᱭ ᱤᱧᱦᱚᱸ ᱱᱟᱯᱟᱭ ᱵᱟᱲᱟᱜ ᱜᱮ ᱱᱤᱛ ᱦᱟᱹᱵᱤᱡ ᱛᱮᱫᱚ ᱡᱚᱛᱚ ᱦᱚᱲᱜᱮ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱟᱨ ᱢᱚᱡᱽ ᱵᱚᱱ ᱛᱟᱦᱮᱸᱞᱮᱱ ᱠᱷᱟᱡ ᱜᱮ ᱱᱚᱣᱟ ᱥᱚᱝᱥᱟᱨ ᱨᱮ ᱢᱚᱸᱡᱽ ᱛᱮᱵᱩᱱ ᱛᱟᱦᱮᱱᱟ ᱦᱳᱭᱥᱮ ᱟᱨ ᱨᱟᱹᱥᱠᱟᱹ ᱟᱛᱮ ᱟᱵᱚ ᱵᱚᱱ ᱡᱤᱵᱚᱱ ᱵᱚᱱ ᱠᱷᱟᱸᱰᱟᱣᱟ ᱦᱳᱭᱥᱮ ᱦᱩᱸ
ᱠᱟᱛᱷᱟ ᱫᱚ ᱠᱟᱱ ᱪᱮᱫᱟᱜ ᱵᱟᱝᱢᱟ ᱡᱩᱫᱤ ᱟᱢᱟᱜ ᱨᱩᱣᱟᱹ ᱦᱟᱹᱥᱩ ᱛᱟᱦᱮᱱᱟ ᱧᱮᱞᱚᱜᱚᱜᱼᱟ ᱡᱮ ᱨᱩᱣᱟᱹ ᱦᱟᱹᱥᱩ ᱛᱟᱦᱮᱸ ᱞᱮᱱᱠᱷᱟᱡ ᱟᱢ ᱦᱚᱸ ᱵᱮᱥ ᱵᱟᱢ ᱟᱹᱭᱠᱟᱹᱣᱟ ᱚᱱᱟ ᱥᱟᱶᱛᱮ ᱚᱲᱟᱜ ᱦᱚᱲᱟᱜ ᱦᱚᱸ ᱢᱚᱱᱮ ᱡᱤᱣ ᱵᱮᱥ ᱵᱟᱝ ᱛᱟᱦᱮᱱᱟ ᱪᱮᱫᱟᱜ ᱵᱟᱝᱢᱟ ᱢᱤᱫᱴᱟᱝ ᱨᱩᱜᱤ ᱡᱩᱫᱤ ᱡᱩᱫᱤ ᱚᱲᱟᱜ ᱨᱮ ᱛᱟᱦᱮᱱᱟᱭ ᱥᱮ ᱩᱱᱠᱩ ᱦᱚᱸ ᱢᱤᱫᱴᱟᱝ ᱥᱩᱠᱛᱮ ᱥᱟᱶᱟᱭ ᱛᱮ ᱵᱟᱝᱠᱚ ᱛᱟᱦᱮᱸ ᱫᱟᱲᱮᱭᱟᱜᱼᱟ ᱚᱱᱟ ᱠᱷᱟᱹᱛᱤᱨ ᱛᱮ ᱢᱮᱱ ᱠᱟᱛᱷᱟ ᱫᱚ ᱡᱟᱦᱟᱸ ᱫᱚᱵᱚᱱ ᱢᱮᱛᱟᱜ ᱠᱟᱱ ᱫᱚ ᱡᱮ ᱥᱟᱹᱨᱤᱜᱮ ᱮᱠᱟᱞ ᱱᱟᱯᱟᱭ ᱛᱮ ᱛᱟᱦᱮᱸ ᱫᱚ ᱟᱹᱰᱤ ᱜᱮ ᱡᱟᱹᱨᱩᱲᱟ ᱥᱮ ᱪᱮᱫ ᱞᱮᱠᱟ
ᱦᱳᱭ ᱜᱚᱢᱠᱮ ᱦᱳᱭ ᱟᱨ ᱡᱟᱦᱟᱸ ᱮᱱᱛᱮ ᱵᱚᱱ ᱧᱮᱞᱮᱫ ᱠᱟᱱ ᱟᱴᱠᱟᱵᱤᱴᱠᱤ ᱨᱩᱣᱟᱹ ᱦᱟᱹᱥᱩ ᱱᱚᱣᱟ ᱠᱚᱫᱚ ᱱᱟᱦᱟᱜ ᱦᱤᱡᱩᱜ ᱜᱮᱭᱟ ᱟᱫᱚ ᱱᱚᱣᱟ ᱠᱚᱫᱚ ᱱᱟᱦᱟᱜ ᱚᱱᱠᱟ ᱜᱮ ᱪᱮᱫ ᱞᱮᱠᱟ ᱦᱤᱡᱩᱜᱼᱟ ᱚᱱᱠᱟ ᱜᱮ ᱪᱟᱞᱟᱣ ᱨᱩᱣᱟᱹᱲ ᱜᱚᱫᱚᱜᱼᱟ᱾ ᱟᱫᱚ ᱢᱤᱫᱴᱮᱱ ᱟᱵᱚ ᱡᱟᱦᱟᱸ ᱵᱚᱱ ᱨᱩᱣᱟᱹ ᱡᱟᱦᱟᱸ ᱵᱚᱱ ᱠᱚᱨᱟᱣ ᱦᱚᱪᱚᱭᱮᱫᱟ ᱡᱟᱦᱟ ᱵᱩᱡᱷᱮ ᱵᱚᱱ ᱟᱵᱚᱣᱟᱜ ᱦᱚᱲᱢᱚ ᱨᱮᱵᱚᱱ ᱦᱩᱭ ᱦᱚᱪᱚᱭᱮᱫ ᱠᱟᱱᱟ ᱡᱮᱢᱚᱱ ᱦᱩᱭᱩᱜ ᱦᱩᱭᱩᱜ ᱠᱟᱱᱟ ᱱᱟᱦᱟᱜ ᱫᱤᱱᱟᱹᱢ ᱦᱤᱞᱳᱜ ᱜᱮ ᱥᱩᱱᱩᱢ ᱢᱚᱥᱞᱟ ᱡᱚᱢ ᱦᱳᱭ ᱥᱮ ᱟᱨ ᱫᱤᱱᱟᱹᱢ ᱦᱤᱞᱟᱹᱜ ᱜᱮ ᱦᱟᱹᱸᱰᱤ ᱯᱟᱹᱣᱨᱟᱹ ᱧᱩ ᱟᱨ ᱫᱤᱱᱟᱹᱢ ᱦᱤᱞᱳᱜ ᱜᱮ ᱱᱟᱦᱟᱜ ᱨᱮᱸᱜᱮᱡ ᱟᱛᱮᱫ ᱦᱟᱴ ᱠᱟᱹᱢᱤ ᱛᱚ ᱢᱤᱫᱴᱮᱱ ᱱᱚᱣᱟ ᱡᱤᱱᱤᱥ ᱦᱩᱭᱩᱜ ᱠᱟᱱᱟ ᱱᱚᱣᱟ ᱫᱚ ᱱᱟᱦᱟᱜ ᱟᱵᱚ ᱫᱚ ᱡᱟᱱᱮ ᱵᱩᱡᱮ ᱜᱮ ᱱᱚᱣᱟ ᱨᱳᱜᱽ ᱟᱡᱟᱨ ᱫᱚᱵᱚᱱ ᱟᱹᱜᱩ ᱡᱚᱝᱼᱚᱜ ᱠᱟᱱᱟ ᱟᱫᱚ ᱱᱚᱣᱟ ᱨᱮᱭᱟᱜ ᱠᱟᱨᱚᱱ ᱫᱚ ᱱᱚᱣᱟ ᱦᱩᱭᱩᱜ ᱠᱟᱱᱟ ᱡᱮ ᱟᱵᱚ ᱡᱟᱱᱮ ᱵᱩᱡᱮ ᱵᱚᱱ ᱠᱚᱨᱟᱣᱮᱫ ᱠᱟᱱᱟ ᱢᱟᱛᱞᱟᱵ ᱫᱚ ᱱᱚᱣᱟ ᱱᱟᱦᱟᱜ ᱟᱵᱚ ᱢᱤᱫ ᱫᱤᱱ ᱨᱮᱫᱚ ᱱᱟᱦᱟᱜ ᱵᱟᱵᱚᱱ ᱧᱟᱢᱟ ᱠᱩᱲᱟᱹᱭ ᱫᱚ ᱱᱚᱣᱟ ᱫᱚ ᱱᱟᱦᱟᱜ ᱵᱟᱹᱭ ᱵᱟᱹᱭ ᱛᱮ ᱦᱟᱨᱟ ᱡᱟᱨᱣᱟᱜᱼᱟ ᱦᱚᱲᱢᱚ ᱨᱮ ᱚᱱᱟ ᱵᱩᱨᱩ ᱞᱮᱠᱟ ᱞᱟᱹᱴᱩᱭᱮᱱ ᱜᱮ ᱟᱫᱚ ᱱᱟᱦᱟᱜ ᱢᱤᱫ ᱫᱚᱢ ᱨᱮ ᱦᱚᱲᱢᱚ ᱠᱚᱢ ᱡᱳᱨ ᱛᱟᱵᱚᱱ ᱛᱟᱦᱮᱱᱟ ᱟᱫᱚ ᱚᱱᱮ ᱚᱱᱠᱟᱛᱮ ᱟᱵᱚ ᱞᱟᱹᱴᱩ ᱨᱳᱜᱽ ᱟᱡᱟᱨ ᱠᱚᱫᱚ ᱱᱟᱦᱟᱜ ᱵᱚᱱ ᱟᱹᱥᱩᱞᱮᱫ ᱠᱟᱱᱟ ᱥᱩᱱᱩᱢ ᱠᱚ ᱢᱚᱥᱞᱟ ᱠᱚ ᱮᱢᱟᱱ ᱛᱮᱭᱟᱜ ᱡᱚᱢ ᱧᱩ ᱠᱚ ᱟᱵᱚᱣᱟᱜ ᱦᱳᱭᱥᱮ ᱟᱵᱮᱱ ᱪᱮᱫᱞᱠᱟ ᱵᱮᱱ ᱧᱮᱞ ᱦᱚᱪᱚᱭ ᱮᱫᱟ ᱱᱚᱣᱟ ᱟᱵᱮᱱᱟᱜ ᱱᱚᱡᱚᱨ ᱨᱮ
ᱠᱟᱛᱷᱟ ᱫᱚ ᱠᱟᱱ ᱜᱮᱭᱟ ᱛᱚ ᱡᱮ ᱟᱵᱚ ᱡᱟᱦᱟᱸ ᱞᱮᱠᱟ ᱵᱚᱱ ᱡᱚᱢ ᱧᱩᱭ ᱫᱟ ᱦᱮᱸᱥᱮ ᱟᱨ ᱚᱱᱟ ᱡᱚᱢ ᱧᱩ ᱨᱮ ᱞᱟᱹᱭ ᱜᱟᱱᱚᱜᱼᱟ ᱡᱟᱦᱟᱸ ᱫᱚ ᱡᱟᱹᱥᱛᱤ ᱠᱟᱭᱛᱮ ᱡᱚᱢ ᱦᱚᱸ ᱵᱟᱝ ᱴᱷᱤᱠᱟ ᱧᱩ ᱦᱚᱸ ᱡᱟᱦᱟᱸ ᱵᱚᱱ ᱧᱩᱭ ᱫᱟᱵᱚᱱ ᱦᱮᱸ ᱚᱱᱟ ᱡᱟᱹᱥᱛᱤ ᱠᱟᱭ ᱛᱮᱫᱚ ᱧᱩ ᱫᱚ ᱮᱠᱟᱞᱜᱮ ᱵᱟᱝ ᱵᱷᱟᱜᱮᱭᱼᱟ ᱟᱵᱚ ᱞᱟᱹᱠᱛᱤ ᱧᱩ ᱫᱚᱨᱠᱟᱨ ᱛᱟᱵᱚᱱ ᱦᱮᱸ ᱥᱮ ᱟᱵᱚ ᱚᱞ ᱯᱟᱲᱦᱟᱣ ᱵᱚᱱ ᱥᱮᱬᱟ ᱠᱟᱫ ᱨᱮᱦᱚᱸ ᱧᱮᱞ ᱜᱟᱱᱚᱜᱼᱟ ᱢᱤᱫᱴᱟᱝ ᱡᱷᱚᱛᱚ ᱨᱮᱱᱟᱜ ᱜᱮ ᱢᱤᱫᱴᱟᱝ ᱥᱤᱢᱟ ᱵᱚᱫᱽᱫᱷᱚ ᱡᱟᱦᱟᱸ ᱵᱚᱱ ᱢᱮᱛᱟᱜ ᱫᱚ ᱚᱱᱟ ᱫᱚ ᱦᱮᱱᱟᱜ ᱠᱟᱜ ᱜᱮᱭᱟ ᱚᱱᱟ ᱥᱤᱢᱟ ᱵᱚᱫᱽᱫᱷᱚ ᱫᱚ ᱟᱵᱚ ᱫᱚᱵᱚᱱ ᱯᱟᱨᱚᱢᱟᱵᱚᱱ ᱡᱟᱦᱟᱸ ᱜᱮᱵᱚᱱ ᱡᱟᱦᱟᱸ ᱪᱤᱠᱟᱹᱭ ᱩᱱᱠᱩ ᱧᱮᱞ ᱠᱚᱢ ᱥᱮᱛᱟᱜ ᱛᱚᱨᱟᱜᱮ ᱠᱷᱟᱹᱞᱤ ᱮᱠᱮᱱ ᱪᱟ ᱪᱟ ᱾ ᱪᱟ ᱧᱩ ᱫᱚ ᱤᱧᱟᱹᱜ ᱡᱚᱢ ᱵᱷᱟᱜᱮᱭᱟ ᱢᱮᱱᱠᱷᱟᱱ ᱩᱱᱟᱹᱜ ᱪᱟ ᱡᱩᱫᱤ ᱚᱛᱤᱨᱤᱠᱛᱚ ᱥᱮᱛᱟᱜ ᱨᱮᱜᱮ ᱟᱢ ᱫᱤᱱᱟᱹᱢ ᱫᱤᱱ ᱯᱮ ᱠᱟᱯ ᱠᱟᱛᱮ ᱪᱟᱢ ᱧᱩᱭᱟ ᱚᱱᱟ ᱫᱚ ᱟᱨᱦᱚᱸ ᱨᱮᱸᱜᱮᱡ ᱞᱟᱡ ᱨᱮᱢ ᱛᱟᱦᱚᱞᱮ ᱟᱢ ᱡᱮ ᱨᱮᱸᱜᱮᱡ ᱞᱟᱡ ᱨᱮᱢ ᱪᱟᱢ ᱧᱩᱭᱮᱫ ᱫᱚ ᱚᱱᱟ ᱫᱚ ᱛᱤᱱᱟᱹᱜ ᱟᱢᱟᱜ ᱦᱚᱲᱢᱚ ᱨᱮ ᱠᱟᱹᱢᱤᱭᱟᱭ ᱥᱮ ᱠᱷᱚᱛᱤᱭᱟᱭ ᱚᱱᱟ ᱫᱚ ᱠᱚ ᱩᱱᱤᱜᱮ ᱵᱟᱰᱟᱭᱟᱭ ᱵᱩᱡᱷᱟᱹᱣ ᱠᱮᱫᱟ ᱚᱱᱟ ᱵᱟᱠᱷᱨᱟᱛᱮ ᱟᱵᱚ ᱵᱟᱰᱟᱭ ᱵᱟᱹᱱᱩᱜ ᱠᱟᱫ ᱛᱚ ᱟᱨᱷᱚᱸ ᱤᱱᱟᱹ ᱛᱟᱠ ᱥᱟᱶ ᱥᱟᱶᱛᱮ ᱧᱮᱞᱚᱜᱚᱜ ᱠᱟᱱᱟ ᱪᱚᱯ ᱵᱚᱱ ᱡᱚᱢ ᱫᱟ ᱯᱮᱸᱭᱟᱡ ᱜᱮ ᱡᱮᱢᱚᱱ ᱾ ᱱᱚᱜᱼᱚᱭ ᱛᱮᱞᱮ ᱵᱷᱟᱡᱟ ᱡᱤᱱᱤᱥ ᱠᱚ ᱡᱟᱦᱟᱸ ᱵᱚᱱ ᱡᱚᱢ ᱫᱟ ᱱᱚᱣᱟ ᱮᱠᱟᱞ ᱮᱠᱵᱟᱨᱮ ᱟᱵᱚᱣᱟᱜ ᱦᱚᱲᱢᱚ ᱡᱤᱣᱤ ᱞᱟᱹᱜᱤᱫ ᱛᱮᱫᱚ ᱱᱟᱥᱮ ᱦᱚᱸ ᱵᱟᱝ ᱵᱷᱟᱜᱮ ᱭᱟ
ᱦᱳᱭ ᱦᱳᱭ ᱟᱹᱰᱤ ᱱᱟᱯᱟᱭ ᱵᱮᱱ ᱞᱟᱹᱭ ᱠᱮᱜᱼᱟ ᱡᱟᱦᱟᱸ ᱱᱚᱣᱟ ᱥᱮᱛᱟᱜ ᱨᱮᱵᱮᱱ ᱞᱟᱹᱭ ᱠᱮᱫᱼᱟ ᱪᱟ ᱧᱩ
ᱦᱩᱸ
ᱱᱚᱣᱟ ᱴᱷᱤᱠ ᱧᱩ ᱠᱮᱜᱼᱟ ᱥᱮᱛᱟᱜ ᱨᱮ ᱾ ᱛᱚ ᱥᱮᱛᱟᱜ ᱨᱮ ᱡᱩᱫᱤ ᱪᱟᱵᱮᱱ ᱧᱩ ᱞᱮᱠᱷᱟᱱ ᱠᱷᱟᱱ ᱱᱟᱦᱟᱜ ᱥᱟᱱᱟᱢ ᱠᱷᱚᱱ ᱞᱟᱹᱴᱩ ᱠᱟᱛᱷᱟ ᱫᱚ ᱦᱩᱭᱩᱜ ᱠᱟᱱᱟ ᱟᱵᱮᱱ ᱵᱟᱝ ᱨᱮᱸᱜᱮᱡ ᱞᱟᱡ ᱨᱮ ᱛᱤᱱᱟᱹᱜ ᱚᱱᱟ ᱪᱟ ᱧᱩ ᱪᱟᱞᱟᱜ ᱠᱟᱱᱟ ᱵᱟᱹᱭ ᱵᱟᱹᱭ ᱛᱮ ᱞᱚ ᱪᱟᱞᱟᱜ ᱠᱟᱱᱟ᱾ ᱚᱱᱟ ᱵᱮᱱ ᱨᱮᱸᱜᱮᱡ ᱵᱮᱱ ᱜᱚᱡ ᱦᱚᱪᱚᱭᱮᱫ ᱠᱟᱱᱟ ᱾ ᱟᱫᱚ ᱚᱱᱟ ᱫᱚ ᱞᱟᱜᱟᱛᱟᱨ ᱡᱩᱫᱤ ᱵᱮᱱ ᱧᱩ ᱤᱫᱤᱭᱟ ᱱᱟᱦᱟᱜ ᱛᱟᱦᱚᱞᱮ ᱫᱚ ᱚᱱᱟ ᱟᱵᱮᱱᱟᱜ ᱟᱫᱟᱛ ᱞᱮᱠᱟ ᱵᱮᱱᱟᱜᱼᱟ ᱟᱨ ᱥᱮᱛᱟᱜ ᱨᱮ ᱡᱩᱫᱤ ᱵᱟᱵᱮᱱ ᱧᱩ ᱞᱮᱠᱷᱟᱱ ᱦᱟᱜ ᱵᱚᱦᱚᱜ ᱦᱟᱥᱩ ᱦᱟᱹᱥᱩ ᱥᱮ ᱟᱠᱵᱟᱹᱠ ᱥᱮ ᱱᱟᱦᱟᱜ ᱡᱩᱫᱽᱫᱚ ᱢᱟᱪᱷᱟ ᱧᱚᱜ ᱵᱮᱱ ᱟᱹᱭᱠᱟᱹᱣᱟ ᱦᱚᱭ ᱥᱮ ᱟᱫᱚ ᱾ ᱥᱮᱛᱟᱜ ᱨᱮᱫᱚ ᱢᱚᱛᱞᱚᱵ ᱤᱧ ᱫᱚᱧ ᱟᱹᱞᱤᱧ ᱫᱚᱞᱤᱧ ᱵᱟᱰᱟᱭᱟ ᱠᱤ ᱪᱟ ᱧᱩ ᱠᱚᱫᱚ ᱱᱟᱦᱟᱜ ᱢᱤᱫᱼᱵᱟᱨ ᱡᱟᱭᱜᱟ ᱠᱚᱨᱮ ᱜᱮ ᱡᱮᱭᱥᱮ ᱯᱮᱲᱟᱜ ᱵᱚᱱ ᱥᱮᱱᱚᱜᱼᱟ ᱥᱮ ᱤᱭᱟᱹ ᱚᱠᱛᱚ ᱩᱱ ᱚᱠᱛᱮ ᱜᱮ ᱤᱱᱟᱹ ᱠᱚ ᱥᱚᱢᱚᱭ ᱜᱮ ᱱᱟᱦᱟᱜ ᱧᱩ ᱠᱚᱫᱚ ᱜᱟᱱᱚᱜᱼᱟ ᱴᱷᱤᱠᱚᱜᱼᱟ ᱾ ᱢᱮᱱᱠᱷᱟᱱ ᱟᱵᱚ ᱚᱲᱟᱜ ᱨᱮ ᱪᱚᱸᱫᱟ ᱠᱟᱛᱮᱫ ᱱᱟᱦᱟᱜ ᱚᱱᱟ ᱰᱮᱠᱪᱤ ᱦᱚᱯᱚᱱ ᱨᱮ ᱟᱨ ᱦᱟᱸᱜ ᱢᱤᱫ ᱜᱤᱞᱟᱹᱥ ᱠᱟᱛᱮ ᱛᱮᱫ ᱵᱚᱱ ᱯᱮᱨᱮᱡ ᱵᱚᱱ ᱧᱩᱭᱮᱫ ᱠᱟᱱ ᱚᱱᱟ ᱫᱚ ᱱᱟᱦᱟᱜ ᱵᱟᱭ ᱜᱟᱱᱚᱜ ᱠᱟᱱᱟ ᱚᱱᱟ ᱫᱚ ᱢᱤᱫᱴᱮᱱ ᱵᱟᱹᱭ ᱵᱟᱹᱭ ᱛᱮ ᱟᱵᱚ ᱦᱚᱲᱢᱚ ᱨᱮ ᱢᱤᱫᱴᱮᱱ ᱟᱡᱟᱨ ᱵᱚᱱ ᱟᱫᱮᱨ ᱡᱚᱝᱚᱜ ᱠᱟᱱᱟ ᱦᱚᱭ ᱥᱮ ᱾ ᱟᱫᱚ ᱵᱟᱹᱭ ᱵᱟᱹᱭ ᱛᱮ ᱱᱚᱣᱟ ᱡᱤᱱᱤᱥ ᱡᱩᱫᱤ ᱵᱚ ᱞᱟᱜᱟᱛᱟᱨ ᱵᱚᱱ ᱧᱩᱭᱟ ᱪᱟ ᱠᱚ ᱛᱟᱦᱚᱞᱮ ᱟᱵᱚ ᱢᱤᱫ ᱫᱤᱱ ᱨᱮᱸᱜᱮᱡ ᱦᱚᱸ ᱪᱟᱵᱟᱜ ᱛᱟᱵᱚᱱᱟ ᱟᱨ ᱫᱟᱠᱟ ᱠᱚᱦᱚᱸ ᱥᱮᱛᱟᱜ ᱠᱷᱚᱱ ᱵᱟᱵᱚᱱ ᱡᱚᱢ ᱫᱟᱲᱮᱭᱟᱜᱼᱟ ᱾ ᱛᱚ ᱟᱹᱰᱤ ᱜᱟᱱ ᱦᱚᱲ ᱱᱚᱝᱠᱟ ᱞᱤᱧ ᱧᱮᱞ ᱟᱠᱟᱫ ᱠᱚᱣᱟ ᱡᱮ ᱥᱮᱛᱟᱜ ᱠᱷᱚᱱ ᱠᱚ ᱠᱚ ᱧᱩᱭᱟ ᱩᱱᱠᱩ ᱦᱚᱲ ᱫᱚ ᱱᱟᱦᱟᱜ ᱫᱟᱠᱟ ᱫᱚ ᱵᱟᱠᱚ ᱡᱚᱢ ᱫᱟᱲᱮᱭᱟᱜᱼᱟ ᱥᱮᱛᱟᱜ ᱨᱮ ᱾
ᱦᱮᱸ ᱠᱟᱛᱷᱟ ᱫᱚ ᱠᱟᱱ ᱜᱮᱭᱟ ᱛᱚ ᱪᱮᱫᱟᱜ ᱵᱟᱝᱢᱟ ᱚᱱᱮ ᱡᱮ ᱢᱤᱫᱴᱟᱝ ᱚᱵᱷᱟᱥ ᱨᱮ ᱡᱟᱦᱟᱸ ᱯᱚᱨᱤᱵᱚᱨᱛᱚᱱ ᱟᱠᱟᱱᱟ ᱦᱮᱸ ᱥᱮ ᱵᱟᱝ ᱾ ᱪᱟ ᱵᱟᱝ ᱧᱩ ᱞᱮᱠᱷᱟᱱ ᱡᱟᱦᱟᱸ ᱠᱟᱛᱷᱟᱢ ᱞᱟᱹᱭ ᱠᱮᱫ ᱡᱮ ᱵᱚᱦᱚᱜ ᱦᱟᱹᱥᱩ ᱦᱮᱸ ᱚᱱᱟ ᱦᱚᱸ ᱥᱟᱹᱨᱤ ᱠᱟᱛᱷᱟ ᱠᱟᱱ ᱜᱮᱭᱟ ᱾ ᱟᱨ ᱚᱱᱮ ᱡᱟᱦᱟᱸ ᱠᱟᱛᱷᱟᱢ ᱞᱟᱹᱭ ᱠᱮᱫ ᱡᱮ ᱞᱚᱞᱚ ᱪᱟ ᱪᱟ ᱧᱩ ᱠᱟᱛᱮᱫ ᱪᱮᱫ ᱮᱢᱟ ᱵᱚᱱᱟ ᱟᱵᱚ ᱤᱱᱟᱹ ᱠᱟᱛᱷᱟ ᱤᱧᱤᱧ ᱞᱟᱹᱭᱟ ᱡᱮ ᱪᱟ ᱪᱮᱫ ᱮ ᱮᱢᱟ ᱵᱚᱱ ᱠᱟᱱᱟ ᱟᱵᱚ ᱵᱚᱱ ᱞᱟᱹᱭᱫᱟ ᱦᱚᱲᱢᱚ ᱡᱤᱣᱤ ᱵᱷᱟᱜᱮ ᱫᱚᱦᱚ ᱭᱟᱭ ᱠᱤ ᱚᱱᱟ ᱫᱚ? ᱛᱤᱥ ᱨᱮᱦᱚᱸ ᱵᱟᱝ ᱚᱱᱟ ᱫᱚ ᱦᱟᱱᱮ ᱞᱟᱡ ᱮ ᱠᱚᱢ ᱡᱩᱨᱤ ᱭᱟᱭ ᱾ ᱦᱚᱡᱚᱢ ᱥᱚᱠᱛᱤ ᱠᱚᱦᱚᱸ ᱟᱹᱰᱤ ᱠᱚᱢᱟᱭ ᱚᱱᱟ ᱛᱮ ᱚᱸᱰᱮ ᱩᱱᱤ ᱫᱚ ᱵᱟᱝᱜᱮᱭ ᱫᱟᱲᱮᱭᱟᱜ ᱟᱭ ᱦᱚᱡᱚᱢ ᱦᱚᱸ ᱦᱩᱰᱤᱧ ᱤᱫᱤᱜᱼᱟ ᱵᱟᱹᱭ ᱵᱟᱹᱭᱛᱮ ᱫᱤᱱᱟᱹᱢ ᱫᱤᱱ ᱡᱚᱠᱷᱚᱱ ᱠᱚᱢ ᱠᱚᱢ ᱵᱟᱢ ᱵᱟᱢ ᱡᱚᱢ ᱫᱟᱲᱮᱭᱟᱜᱼᱟ ᱥᱮ ᱵᱟᱝ ᱯᱟᱠᱚᱥ ᱛᱷᱚᱞᱤ ᱦᱩᱰᱤᱧ ᱤᱫᱤᱜᱼᱟ ᱾ ᱟᱨ ᱚᱱᱟᱨᱮ ᱚᱱᱟ ᱦᱟᱡᱟᱣ ᱠᱚᱦᱚᱸ ᱮᱠᱟᱞ ᱵᱮᱥ ᱥᱮ ᱵᱟᱝ ᱦᱩᱭᱩᱜᱚᱜᱼᱟ ᱛᱚ ᱱᱚᱜᱼᱚ ᱱᱚᱣᱟ ᱠᱚᱫᱚ ᱧᱩ ᱫᱚ ᱮᱠᱟᱞ ᱜᱮ ᱤᱧ ᱫᱚ ᱢᱤᱫ ᱠᱟᱛᱷᱟᱧ ᱞᱟᱹᱭᱟ ᱡᱮ ᱦᱚᱲᱢᱚ ᱡᱤᱣᱤ ᱞᱟᱹᱜᱤᱫ ᱫᱚ ᱮᱠᱵᱟᱨ ᱵᱟᱝ ᱵᱮᱥᱟ ᱾
ᱦᱚᱭ ᱟᱨ ᱡᱟᱦᱟᱸ ᱪᱟ ᱵᱚᱱ ᱢᱮᱱ ᱠᱮᱫ ᱡᱟᱦᱟᱸ ᱮᱱᱛᱮ ᱧᱩ ᱞᱟᱹᱜᱤᱫ ᱛᱮ ᱚᱱᱟ ᱠᱷᱚᱡ ᱵᱮᱥ ᱫᱚ ᱱᱟᱦᱟᱜ ᱱᱚᱣᱟ ᱥᱮᱛᱟᱜ ᱨᱮᱫᱚ ᱠᱚ ᱢᱮᱱᱟ ᱰᱚᱠᱴᱚᱨ ᱠᱚ ᱨᱤᱠᱳᱚᱢᱮᱱᱴ ᱛᱟᱦᱮᱸᱱᱟ ᱡᱮ ᱟᱯᱮ ᱥᱮᱛᱟᱜ ᱨᱮ ᱵᱤᱨᱮᱫ ᱠᱟᱛᱮᱫ ᱥᱟᱱᱟᱢ ᱠᱷᱚᱱ ᱞᱟᱦᱟᱨᱮ ᱵᱟᱥᱠᱮ ᱢᱚᱪᱟ ᱛᱮ ᱫᱟᱜ ᱧᱩ ᱞᱟᱦᱟᱭ ᱯᱮ ᱮᱠᱮᱱ ᱞᱟᱡ ᱨᱮ ᱥᱮ ᱮᱠᱮᱱ ᱢᱚᱪᱟ ᱨᱮ ᱾ ᱚᱱᱟ ᱫᱚ ᱟᱹᱰᱤ ᱵᱮᱥ ᱜᱮᱭᱟ ᱱᱟᱦᱟᱜ ᱟᱨ ᱡᱟᱦᱟᱸ ᱮᱱᱛᱮᱫ ᱡᱩᱫᱤ ᱡᱟᱦᱟᱸᱭ ᱠᱚ ᱚᱲᱟᱜ ᱨᱮ ᱡᱩᱫᱤ ᱥᱮᱛᱟᱜ ᱨᱮ ᱜᱮᱥ ᱠᱚ ᱥᱮ ᱪᱩᱞᱦᱟᱹ ᱠᱚ ᱢᱮᱱᱟᱜᱼᱟ ᱛᱟᱦᱚᱞᱮ ᱫᱚ ᱞᱚᱞᱚ ᱠᱟᱛᱮᱫ ᱥᱩᱥᱩᱢ ᱫᱟᱜ ᱡᱩᱫᱤ ᱥᱮᱛᱟᱜ ᱨᱮ ᱧᱩ ᱞᱮᱠᱷᱟᱡ ᱱᱟᱦᱟᱜ ᱟᱹᱰᱤ ᱜᱮ ᱵᱮᱥ ᱦᱩᱭᱩᱜᱼᱟ ᱾ ᱦᱚᱲᱢᱚ ᱨᱮᱭᱟᱜ ᱛᱤᱱᱟᱹᱜ ᱜᱮᱥ ᱢᱮᱱᱟᱜᱼᱟ ᱛᱟᱦᱚᱞᱮ ᱚᱱᱟ ᱜᱮᱥ ᱦᱚᱸ ᱵᱟᱹᱭ ᱵᱟᱹᱭᱛᱮ ᱩᱱᱤ ᱦᱚᱲᱢᱚ ᱨᱮ ᱪᱟᱵᱟᱜ ᱛᱟᱭᱟ ᱟᱨ ᱩᱱᱤ ᱦᱚᱲ ᱫᱚ ᱱᱟᱦᱟᱜ ᱡᱮᱢᱚᱱ ᱵᱟᱹᱭᱦᱟᱹᱲ ᱥᱮᱫ ᱠᱚ ᱢᱟᱱᱮ ᱫᱟᱜ ᱥᱮᱫ ᱠᱚ ᱡᱩᱫᱤ ᱢᱚᱸᱡᱽ ᱛᱮ ᱵᱟᱭ ᱪᱟᱞᱟᱜ ᱠᱟᱱᱟ ᱥᱮ ᱩᱱᱤ ᱦᱚᱲᱢᱚᱨ ᱨᱮ ᱰᱟᱭᱡᱮᱥᱴᱤᱝ ᱥᱤᱥᱴᱮᱢ ᱠᱚ ᱚᱱᱠᱟ ᱵᱟᱹᱱᱩᱜ ᱛᱟᱭᱟ ᱠᱟᱛᱮᱡ ᱱᱟᱦᱟᱜ ᱛᱚ ᱥᱮᱛᱟᱜ ᱨᱮ ᱱᱟᱦᱟᱜ ᱞᱚᱞᱚ ᱫᱟᱜ ᱠᱚ ᱧᱩ ᱵᱟᱲᱟ ᱞᱮᱠᱷᱟᱱᱡ ᱱᱟᱜ ᱩᱱᱤ ᱫᱟᱜ ᱥᱮᱡ ᱠᱚᱦᱚᱸ ᱢᱚᱡᱽ ᱜᱮᱭ ᱪᱟᱞᱟᱜᱼᱟ ᱟᱨ ᱢᱟᱱᱮ ᱩᱱᱤᱭᱟᱜ ᱦᱚᱲᱢᱚ ᱦᱚᱸ ᱢᱚᱡᱽ ᱯᱷᱤᱴ ᱛᱟᱦᱮᱱ ᱛᱟᱭᱟ ᱟᱨ ᱦᱚᱲᱢᱚ ᱨᱮᱢᱟ ᱵᱚᱱ ᱵᱟᱰᱟᱭ ᱜᱮᱭᱟ ᱱᱟᱦᱟᱜ ᱟᱹᱰᱤ ᱡᱟᱹᱥᱛᱤ ᱫᱟᱜ ᱮ ᱠᱷᱚᱡᱚᱜᱼᱟ ᱦᱚᱭ ᱥᱮ ᱟᱨ ᱥᱮᱵᱷᱮᱱᱴᱤ ᱯᱟᱨᱥᱮᱱ ᱫᱟᱜ ᱨᱮᱭᱟᱜ ᱵᱚᱰᱤ ᱨᱮ ᱡᱚᱨᱩᱨᱟᱛ ᱯᱟᱲᱟᱜᱼᱟ ᱢᱤᱫᱴᱮᱱ ᱦᱚᱲᱢᱚ ᱨᱮ ᱢᱚᱸᱡᱽ ᱦᱚᱲᱢᱚ ᱫᱚᱦᱚᱭ ᱞᱟᱹᱜᱤᱫ ᱥᱮ ᱢᱚᱡᱽ ᱡᱟᱦᱟᱱᱟᱜ ᱠᱟᱹᱢᱤ ᱠᱚ ᱪᱤᱠᱟᱹᱭ ᱞᱟᱹᱜᱤᱫ ᱛᱮ ᱫᱟᱜ ᱫᱚ ᱵᱚᱦᱩᱛ ᱤᱢᱯᱴᱮᱱᱴ ᱟᱵᱚᱣᱟᱜ ᱦᱚᱲᱢᱚ ᱨᱮ ᱢᱮᱱᱟᱜᱼᱟ ᱦᱚᱭ ᱥᱮ ᱦᱩ
ᱠᱟᱛᱷᱟ ᱫᱚ ᱠᱟᱱ ᱜᱮᱭᱟ ᱛᱚ ᱫᱟᱜ ᱜᱮ ᱟᱵᱚ ᱫᱚ ᱠᱟᱛᱷᱟ ᱨᱮ ᱵᱟᱵᱚᱱ ᱞᱟᱹᱭ ᱫᱟᱜ ᱜᱮ ᱡᱤᱣᱤ ᱱᱚᱣᱟ ᱫᱚ ᱫᱤᱠᱩ ᱠᱟᱛᱷᱟ ᱛᱮᱦᱚᱸ ᱢᱤᱫᱴᱟᱝ ᱦᱮᱱᱟᱜ ᱟᱠᱟᱫᱟ ᱦᱮᱸ ᱥᱮ ᱱᱚᱝᱠᱟᱱ ᱠᱟᱛᱷᱟ ᱥᱮ ᱱᱤᱭᱟᱹ ᱠᱟᱛᱷᱟ ᱜᱮ ᱟᱵᱚᱣᱟᱜ ᱥᱟᱹᱨᱤ ᱜᱮ ᱡᱮ ᱫᱟᱜ ᱛᱤᱱᱟᱹᱜ ᱞᱟᱹᱠᱛᱤᱭᱟ ᱦᱚᱲᱢᱚ ᱞᱟᱹᱜᱤᱫ ᱛᱮ ᱚᱱᱟ ᱫᱚ ᱡᱟᱦᱟᱸᱭ ᱵᱚ ᱵᱟᱲᱟᱭᱟ ᱩᱱᱤᱜᱮ ᱚᱱᱟ ᱫᱚ ᱟᱨ ᱡᱟᱦᱟᱸᱭ ᱵᱮᱵᱚᱦᱟᱨ ᱠᱟᱫᱟᱭ ᱫᱟᱜ ᱡᱮ ᱡᱚᱛᱷᱟᱛ ᱯᱚᱨᱤᱢᱟᱱ ᱟᱡ ᱡᱩᱫᱤ ᱟᱮ ᱧᱩ ᱠᱟᱫᱟᱭ ᱥᱮ ᱵᱮᱵᱟᱨ ᱠᱟᱫᱟᱭ ᱛᱟᱦᱚᱞᱮ ᱩᱱᱤ ᱫᱚ ᱧᱮᱞᱮ ᱢᱮ ᱩᱱᱤᱭᱟᱜ ᱦᱚᱲᱢᱚ ᱫᱚ ᱛᱤᱥᱦᱚᱸ ᱱᱚᱝᱠᱟ ᱢᱟᱱᱮ ᱡᱟᱦᱟᱸ ᱠᱚᱢᱡᱩᱨᱤ ᱫᱚ ᱵᱟᱝ ᱦᱩᱭᱩᱜ ᱛᱟᱭ ᱜᱮᱭᱟ ᱡᱟᱦᱟᱸ ᱫᱚ ᱦᱩᱭᱩᱜ ᱦᱚᱲᱢᱚ ᱛᱮᱦᱚᱸ ᱵᱟᱵ ᱡᱤᱞ ᱛᱮᱦᱚᱸ ᱵᱚᱱ ᱠᱚᱢᱚᱜᱼᱟ ᱱᱤᱭᱟᱹ ᱠᱟᱨᱚᱱ ᱛᱮᱦᱚᱸ ᱩᱱᱠᱩ ᱦᱚᱲ ᱜᱮᱸᱥ ᱛᱮᱠᱚ ᱯᱮᱨᱮᱡᱽ ᱠᱚᱜᱼᱟ ᱠᱚ ᱪᱮᱫᱟᱜ ᱡᱚᱢ ᱨᱮᱱᱟᱝ ᱪᱤᱠᱟᱹᱱ ᱵᱟᱹᱱᱩᱜᱼᱟ ᱧᱩ ᱨᱮᱱᱟᱜ ᱦᱚᱸ ᱠᱟᱱᱱ ᱵᱟᱱᱟ ᱫᱟᱜ ᱛᱚ ᱢᱤᱫᱴᱟᱝ ᱟᱨᱣᱨᱤ ᱵᱟᱵᱟ ᱟᱢ ᱫᱚ ᱠᱚᱢ ᱡᱚᱢ ᱢᱮᱥᱮ ᱫᱟᱜ ᱛᱚᱣᱨᱤ ᱯᱚᱨᱡᱟᱯᱛᱚ ᱯᱚᱨᱤᱢᱟᱱ ᱫᱚ ᱟᱢᱦᱚᱢ ᱡᱚᱢ ᱧᱩᱭᱟ ᱥᱮ ᱠᱟᱛᱷᱟ ᱫᱚ ᱦᱩᱭᱩᱜ ᱠᱟᱱᱟ ᱱᱮᱜ ᱱᱤᱭᱟᱹ ᱠᱟᱛᱷᱟ ᱟᱫᱚ ᱱᱮᱜ ᱱᱤᱭᱟᱹ ᱠᱚ ᱟᱹᱰᱤ ᱦᱚᱲ ᱡᱟᱦᱟᱸᱭ ᱵᱟᱠᱚ ᱵᱮᱵᱚᱦᱟᱨ ᱜᱮᱭᱟ ᱥᱮ ᱚᱱᱠᱟ ᱫᱟᱜ ᱩᱱᱠᱩᱣᱟᱜ ᱦᱚᱲᱢᱚ ᱠᱚᱫᱚ ᱧᱮᱞ ᱛᱟᱠᱚ ᱥᱟᱹᱨᱤᱜᱮ ᱢᱤᱫᱴᱟᱝ ᱚᱸᱡᱽᱨᱟᱣ ᱧᱚᱜ ᱜᱮᱛᱟ ᱠᱚᱣᱟ ᱟᱨᱠᱤ
ᱦᱳᱭ ᱦᱳᱭ ᱚᱱᱟ ᱢᱟ ᱮᱱᱛᱮᱫ ᱥᱟᱹᱨᱤ ᱠᱟᱛᱷᱟ ᱠᱟᱱ ᱜᱮ ᱢᱤᱫᱴᱮᱱ ᱦᱚᱲ ᱡᱩᱫᱤ ᱢᱤᱫᱴᱮᱱ ᱨᱩᱜᱤ ᱦᱚᱸ ᱡᱩᱫᱤ ᱨᱩᱜᱤᱭ ᱠᱟᱱ ᱠᱷᱟᱡ ᱱᱟᱦᱟᱜ ᱛᱚ ᱰᱚᱠᱴᱚᱨ ᱦᱚᱸ ᱚᱱᱟ ᱥᱩᱭ ᱠᱚ ᱯᱟᱹᱴᱤ ᱵᱟᱲᱟ ᱠᱟᱛᱮᱫ ᱥᱮ ᱚᱱᱟ ᱥᱟᱞᱟᱭᱮᱱ ᱫᱟᱜ ᱠᱚ ᱮᱢ ᱵᱟᱲᱟ ᱠᱟᱛᱮᱫ ᱛᱚ ᱤᱥᱠᱮ ᱵᱟᱫᱽ ᱱᱟᱦᱟᱜ ᱩᱱᱠᱩ ᱤᱱᱟᱹ ᱜᱮᱠᱚ ᱢᱮᱱᱟ ᱠᱤ ᱥᱚᱢᱚᱭ ᱨᱮ ᱱᱟᱦᱟᱜ ᱡᱚᱢ ᱠᱚ ᱢᱚᱸᱡᱽ ᱛᱮ ᱡᱚᱢ ᱢᱮ ᱟᱨ ᱱᱟᱦᱟᱜ ᱫᱟᱜ ᱠᱚ ᱡᱚᱢ ᱢᱮ ᱫᱟᱜ ᱠᱚ ᱧᱩᱭ ᱢᱮ ᱟᱨ ᱫᱟᱜ ᱧᱩᱸ ᱨᱮᱱᱟᱜ ᱢᱟᱛᱞᱚᱵ ᱥᱟᱫᱟ ᱫᱟᱜ ᱫᱚ ᱦᱟᱸᱜ ᱵᱟᱠᱚ ᱢᱮᱛᱟᱣᱭᱟ ᱢᱮᱛᱟᱭᱟ ᱠᱚ ᱚᱱᱟᱦᱟᱜ ᱚᱱᱟ ᱳ ᱟᱨᱮᱥ ᱠᱚ ᱚᱱᱟ ᱡᱟᱦᱟᱸ ᱯᱚᱰᱚᱨ ᱠᱚ ᱧᱟᱢᱚᱜ ᱠᱟᱱᱟ ᱱᱟᱜ ᱚᱱᱟ ᱠᱚ ᱢᱮᱥᱟ ᱛᱮ ᱢᱤᱫᱴᱮᱱ ᱵᱚᱴᱚᱞ ᱨᱮ ᱦᱮᱢᱟ ᱞᱮᱯᱰᱟ ᱠᱟᱛᱮᱫ ᱤᱭᱟᱹ ᱤᱭᱟᱹ ᱪᱷᱚᱠᱳ ᱪᱷᱚᱠᱳ ᱠᱟᱛᱮᱫ ᱨᱚᱦᱚᱭ ᱢᱮ ᱜᱷᱟᱱᱴᱟ ᱠᱟᱛᱮᱫ ᱟᱨ ᱱᱟᱦᱟᱜ ᱚᱱᱟ ᱚᱱᱟᱜᱮ ᱧᱩᱭ ᱢᱮ ᱟᱫᱚ ᱚᱱᱟ ᱢᱮᱱ ᱨᱮᱭᱟᱜ ᱢᱚᱛᱞᱚᱵ ᱫᱚ ᱟᱠᱚᱣᱟᱜ ᱫᱚ ᱠᱟᱱᱟ ᱠᱤ ᱦᱚᱲᱢᱚ ᱨᱮ ᱫᱟᱜ ᱨᱮᱭᱟᱜ ᱡᱩᱫᱤ ᱠᱚᱢᱤ ᱛᱟᱦᱮᱱ ᱠᱷᱟᱡ ᱛᱟᱦᱚᱞᱮ ᱟᱵᱚ ᱠᱚᱢᱡᱳᱨ ᱵᱚᱱ ᱟᱹᱭᱠᱟᱹᱣᱟ ᱟᱵᱚᱣᱟᱜ ᱵᱤᱯᱤ ᱦᱚᱸ ᱞᱚᱜ ᱛᱟᱵᱚᱱᱟ ᱟᱵᱚᱣᱟᱜ ᱦᱚᱲᱢᱚ ᱠᱚ ᱵᱚᱦᱚᱜ ᱠᱩ ᱟᱹᱪᱩᱨ ᱟᱹᱪᱩᱨ ᱵᱚᱱ ᱟᱹᱭᱠᱟᱹᱣᱟ ᱟᱫᱚ ᱚᱱᱟᱛᱮ ᱫᱟᱜ ᱫᱚ ᱥᱟᱱᱟᱢ ᱠᱷᱚᱱ ᱡᱟᱹᱥᱛᱤ ᱛᱤᱱᱟᱹᱜ ᱦᱚᱲᱢᱚ ᱨᱮ ᱛᱟᱦᱮᱱᱟ ᱩᱱᱟᱹᱜ ᱜᱮ ᱱᱟᱦᱟᱜ ᱟᱵᱚ ᱢᱮᱫᱦᱟ ᱠᱩ ᱠᱷᱤᱞᱟᱹᱣ ᱠᱷᱤᱞᱟᱹᱣ ᱧᱮᱞᱚᱜ ᱛᱟᱵᱩᱱᱟ ᱟᱵᱚ ᱩᱫᱥ ᱵᱟᱵᱚᱱ ᱧᱮᱞᱚᱜᱼᱟ ᱟᱵᱩᱣᱟᱜ ᱢᱮᱫ ᱨᱮᱭᱟᱜ ᱡᱟᱦᱟᱸ ᱤᱭᱟᱹ ᱢᱮᱱᱟᱜᱼᱟ ᱟᱨ ᱞᱟᱛᱟᱨ ᱥᱮᱫ ᱚᱱᱟ ᱦᱮᱸᱫᱮ ᱜᱮ ᱵᱟᱝ ᱛᱟᱦᱮᱱᱟ ᱚᱱᱟ ᱢᱮᱫ ᱞᱟᱛᱟᱨ ᱨᱮ ᱡᱟᱦᱟᱸ ᱵᱚᱱ ᱨᱤᱯᱤᱭᱮᱫ ᱠᱟᱱ ᱚᱱᱟ ᱜᱟᱹᱰᱞᱩᱜ ᱦᱚᱸ ᱵᱟᱝ ᱛᱟᱦᱮᱱᱟ ᱟᱨ ᱜᱟᱹᱰᱞᱩᱜ ᱦᱚᱸ ᱦᱮᱸᱫᱮ ᱵᱟᱝ ᱦᱮᱸᱫᱮᱜᱼᱟ ᱛᱚ ᱫᱟᱜ ᱨᱮᱭᱟᱜ ᱵᱚᱦᱩᱛ ᱞᱟᱹᱠᱛᱤ ᱜᱮᱭᱟ ᱦᱳᱭ ᱥᱮ
ᱠᱟᱛᱷᱟ ᱫᱚ ᱠᱟᱨ ᱜᱮᱭᱟ ᱛᱚ ᱢᱮᱱᱠᱷᱟᱱ ᱚᱱᱟ ᱠᱟᱛᱷᱟ ᱠᱚ ᱞᱟᱹᱭᱟ ᱡᱮ ᱛᱤᱱ ᱚᱠᱛᱚ ᱚᱠᱟ ᱞᱮᱠᱟ ᱵᱮᱵᱚᱦᱟᱨ ᱦᱩᱭᱩᱜᱼᱟ ᱚᱱᱟ ᱦᱚᱸ ᱵᱟᱲᱟᱭ ᱞᱟᱹᱠᱛᱤᱜ ᱠᱟᱱᱟ ᱦᱮᱸ ᱥᱮ ᱚᱸᱰᱮ ᱡᱮᱢᱚᱱ ᱵᱚᱱ ᱞᱟᱹᱭᱟ ᱡᱮ ᱥᱮᱛᱟᱜ ᱛᱚᱨᱟ ᱵᱮᱨᱮᱫ ᱥᱮᱛᱟᱜ ᱨᱮ ᱵᱮᱨᱮᱫ ᱛᱚᱨᱟ ᱡᱟᱦᱟᱸ ᱫᱟᱜ ᱧᱩᱨ ᱨᱮᱱᱟᱜ ᱠᱟᱛᱷᱟ ᱚᱱᱟ ᱦᱚᱸ ᱮᱠᱵᱟᱨᱮ ᱞᱟᱹᱠᱛᱤ ᱟᱱᱟᱜ ᱥᱮ ᱚᱱᱟ ᱦᱚᱸ ᱞᱟᱹᱠᱛᱤ ᱠᱟᱱ ᱜᱮᱭᱟ ᱤᱱᱟᱹ ᱛᱟᱭᱚᱢ ᱠᱚ ᱞᱟᱹᱭᱟ ᱡᱮ ᱡᱚᱢ ᱥᱟᱶ ᱥᱟᱶᱛᱮ ᱫᱟᱜ ᱧᱩ ᱫᱚ ᱵᱟᱝ ᱵᱷᱟᱜᱮᱭᱟ ᱡᱚᱢ ᱨᱮᱱᱟ ᱟᱫᱷᱟ ᱜᱷᱚᱱᱴᱟ ᱢᱟᱲᱟᱝ ᱢᱤᱫ ᱞᱤᱴᱟᱨ ᱠᱤ ᱦᱟᱯ ᱞᱤᱴᱟᱨ ᱫᱟᱜ ᱧᱩᱭ ᱦᱩᱭᱩᱜ-ᱟ ᱦᱮᱸ ᱥᱮ ᱵᱟᱝ ᱤᱱᱟᱹ ᱞᱮᱠᱟᱨᱮ ᱪᱮᱫᱟᱜ ᱵᱟᱝᱢᱟ ᱚᱱᱟ ᱫᱚ ᱱᱟᱥᱮᱱᱟᱜ ᱢᱟᱲᱟᱝ ᱨᱮᱜᱮ ᱟᱢᱟᱜ ᱡᱟᱦᱟᱜ ᱡᱟᱦᱟᱸ ᱠᱷᱟᱢᱠᱷᱚᱱᱛᱤ ᱛᱟᱦᱮᱱᱟ ᱚᱱᱟ ᱫᱚ ᱯᱩᱨᱟᱹᱣ ᱠᱟᱜ-ᱟ ᱤᱱᱟᱹᱠᱟᱨᱮ ᱟᱢ ᱡᱟᱦᱟᱢ ᱡᱚᱢᱟ ᱡᱚᱢ ᱥᱟᱶ ᱥᱟᱶᱛᱮ ᱫᱟᱜ ᱧᱩ ᱨᱮᱱᱟᱜ
ᱡᱟᱦᱟᱸ ᱫᱚᱠᱚ ᱢᱮᱢᱮᱱᱟᱠᱚ ᱡᱮ ᱫᱟᱜ ᱡᱚᱠᱷᱚᱱᱮᱢ ᱧᱩᱭᱟ ᱚᱱᱟ ᱫᱟᱠᱟ ᱡᱚᱠᱷᱚᱱᱮᱢ ᱡᱚᱢ ᱮᱫᱟ ᱤᱱᱟᱹ ᱥᱟᱶᱛᱮ ᱡᱟᱦᱟ ᱞᱮᱠᱟ ᱮᱥᱤᱰ ᱛᱮ ᱡᱟᱦᱟᱸ ᱞᱮᱠᱟ ᱟᱵᱚ ᱚᱸᱰᱮ ᱦᱟᱡᱟᱜ-ᱟ ᱟᱵᱚᱣᱟᱜ ᱦᱚᱲᱢᱚ ᱨᱮᱱᱟᱜ ᱡᱟᱦᱟᱸ ᱚᱱᱟ ᱯᱟᱠᱚᱥᱛᱷᱚᱞᱤ ᱨᱮ ᱡᱟᱦᱟᱸ ᱮᱥᱤᱰ ᱦᱮᱱᱟᱜ ᱟᱠᱟᱫᱟ ᱚᱱᱟ ᱡᱟᱦᱟᱸ ᱦᱟᱡᱟᱜ-ᱟ ᱚᱱᱟ ᱫᱚ ᱠᱤᱱᱛᱩ ᱩᱱᱤ ᱮᱥᱤᱰ ᱨᱮᱱᱟᱜ ᱯᱚᱨᱤᱢᱟᱱ ᱫᱚ ᱩᱱᱤ ᱫᱚ ᱢᱤᱫᱴᱟᱝ ᱯᱚᱨᱤᱢᱟᱱᱮ ᱩᱰᱩᱸᱠᱚᱜᱟᱭ ᱥᱮ ᱚᱱᱟ ᱯᱚᱨᱤᱢᱟᱱ ᱠᱷᱚᱱᱟᱜ ᱟᱫᱚ ᱫᱟᱜ ᱡᱚᱠᱷᱚᱱ ᱡᱟᱹᱥᱛᱤ ᱜᱷᱟᱞᱞᱟᱜ-ᱟ ᱟᱫᱚ ᱩᱱ ᱨᱮᱜᱮ ᱪᱮ ᱚᱱᱟ ᱮᱥᱤᱰ ᱨᱮᱱᱟᱜ ᱠᱟᱹᱢᱤ ᱚᱱᱟ ᱦᱟᱡᱟᱣ ᱵᱮᱥ ᱡᱟᱹᱥᱛ ᱵᱟᱭ ᱦᱟᱡᱟᱣ ᱫᱟᱲᱮᱭᱟᱜ-ᱟ ᱚᱱᱟ ᱡᱩᱫᱤ ᱡᱟᱹᱥᱛᱤ ᱧᱚᱜ ᱵᱮᱥ ᱧᱚᱜ ᱵᱟᱭ ᱦᱟᱡᱟᱣ ᱫᱟᱲᱮᱭᱟᱜ-ᱟ ᱛᱟᱦᱚᱞᱮ ᱚᱱᱟᱨᱮ ᱟᱵᱚᱣᱟᱜ ᱱᱚᱜ ᱜᱮᱥ ᱚᱢᱵᱚᱞ ᱡᱟᱦᱟᱸ ᱵᱚᱱ ᱦᱤᱡᱩᱜ ᱠᱟᱱ ᱫᱮᱥᱮ ᱵᱚᱝ ᱱᱚᱜ-ᱚ ᱱᱟ ᱵᱮᱥᱤ ᱜᱮ ᱧᱮᱞ ᱧᱟᱢᱚᱜ-ᱟ
ᱦᱳᱭ ᱟᱹᱰᱤ ᱱᱟᱯᱟᱭ ᱱᱟᱯᱟᱭ ᱠᱟᱛᱷᱟ ᱵᱮᱱ ᱢᱮᱱᱠᱮᱜ-ᱟ ᱡᱮᱢᱚᱱ ᱢᱤᱫᱴᱮᱱ ᱦᱚᱲ ᱥᱮ ᱢᱤᱫᱴᱮᱱ ᱡᱟᱦᱟᱭ ᱜᱮ ᱱᱟᱦᱟᱜ ᱫᱟᱜ ᱢᱟᱱᱮ ᱡᱩᱫᱤ ᱫᱟᱠᱟ ᱡᱚᱢ ᱚᱠᱛᱚ ᱨᱮᱦᱟᱜ ᱡᱩᱫᱤ ᱫᱟᱠᱟ ᱦᱚᱭ ᱡᱚᱢᱮᱫ ᱠᱟᱱᱟ ᱚᱱᱟ ᱥᱟᱶᱛᱮ ᱫᱟᱜ ᱦᱚᱸ ᱡᱩᱫᱤ ᱧᱩᱭᱮᱫ ᱠᱟᱱᱟ ᱛᱟᱦᱚᱞᱮ ᱫᱚ ᱩᱱᱤ ᱫᱚ ᱩᱱᱤ ᱫᱚ ᱦᱚᱲᱢᱚ ᱫᱚ ᱱᱟᱦᱟᱜ ᱵᱟᱹᱭ ᱵᱟᱹᱭ ᱛᱮ ᱚᱱᱟ ᱫᱚ ᱢᱟᱱᱮ ᱦᱚᱲᱢᱚ ᱨᱮ ᱡᱟᱦᱟᱭ ᱡᱚᱢᱮᱫ ᱠᱟᱱ ᱦᱟᱡᱟᱢᱚᱜ ᱨᱮᱭᱟᱜ ᱢᱟᱱᱮ ᱡᱟᱦᱟᱸ ᱫᱟᱠᱟ ᱢᱮᱱᱟᱜ-ᱟ ᱦᱳᱭ ᱚᱱᱟ ᱱᱟᱦᱟᱜ ᱵᱟᱭ ᱦᱟᱡᱟᱢ ᱦᱚᱪᱚᱣᱟᱜ-ᱟ ᱢᱚᱡᱽ ᱛᱮ ᱪᱮᱫᱟᱜ ᱡᱮ ᱩᱱᱤ ᱫᱚ ᱚᱱᱟ ᱦᱚᱲᱢᱚ ᱨᱮ ᱡᱟᱦᱟᱸ ᱮᱱᱛᱮᱱ ᱚᱱᱟ ᱩᱰᱩᱠᱚᱜ-ᱟ ᱦᱟᱡᱚᱢ ᱞᱟᱹᱜᱤᱫ ᱡᱟᱦᱟᱸ ᱨᱟᱥ ᱵᱮᱱᱟᱜ-ᱟ ᱚᱱᱟ ᱨᱟᱥᱜᱤ ᱵᱟᱭ ᱵᱮᱱᱟᱣ ᱦᱚᱪᱚᱜᱣᱟᱜ-ᱟ ᱚᱱᱟ ᱞᱟᱦᱟ ᱨᱮᱜᱮ ᱫᱟᱜ ᱱᱟᱦᱟᱜ ᱧᱩᱭᱮᱫ ᱠᱟᱱᱟ ᱛᱚ ᱛᱚ ᱚᱱᱟ ᱵᱟᱝ ᱡᱩᱫᱤ ᱡᱩᱫᱤ ᱢᱚᱡᱽ ᱛᱮ ᱵᱟᱝ ᱦᱚᱡᱟᱢᱚᱜ ᱠᱷᱟᱱᱡ ᱫᱚ ᱟᱹᱰᱤ ᱟᱭᱢᱟ ᱨᱚᱠᱚᱢ ᱵᱚᱰᱤ ᱨᱮ ᱯᱨᱚᱵᱞᱮᱢ ᱦᱩᱭᱩᱜ-ᱟ ᱡᱮᱢᱚᱱ ᱵᱮᱱ ᱞᱟᱹᱭ ᱠᱮᱜ-ᱟ ᱜᱮᱥ ᱠᱚ
ᱦᱩᱸ
ᱥᱮ ᱱᱟᱦᱟᱜ ᱚᱱᱟ ᱵᱟᱹᱭ ᱵᱟᱹᱭᱛᱮ ᱚᱱᱟ ᱦᱟᱡᱟᱢᱚᱜ ᱰᱟᱭᱡᱮᱥᱴᱤᱝ ᱥᱤᱥᱴᱮᱢ ᱠᱚ ᱱᱟᱦᱟᱜ ᱵᱟᱹᱭ ᱵᱟᱹᱭᱛᱮ ᱚᱱᱟ ᱠᱚᱢᱡᱳᱨ ᱤᱫᱤᱜ-ᱟ ᱱᱚᱣᱟ ᱤᱭᱟᱹᱛᱮ ᱪᱮᱫᱟᱜ ᱡᱮ ᱥᱚᱢᱚᱭ ᱨᱮ ᱚᱱᱟ ᱫᱚ ᱵᱟᱝ ᱦᱩᱭᱩᱜ ᱛᱟᱦᱮᱱᱟ ᱫᱟᱜ ᱵᱟᱭ ᱧᱩᱭᱮᱫ ᱠᱟᱱᱟ ᱦᱳᱭ ᱥᱮ ᱛᱚ ᱚᱱᱟ ᱤᱭᱟᱹᱛᱮ ᱜᱚᱢᱠᱮ ᱛᱷᱚᱲᱟ ᱜᱟᱱ ᱱᱚᱭᱮᱥ ᱮᱨᱮᱭᱟ ᱞᱤᱧ ᱦᱮᱡ ᱮᱱᱟ ᱟᱫᱚ ᱯᱷᱳᱱ ᱛᱷᱚᱲᱟ ᱠᱟᱴᱟᱣ ᱦᱩᱭᱩᱜ ᱛᱟᱹᱞᱤᱧᱟ ᱦᱚᱲ ᱠᱚ ᱦᱮᱡ ᱮᱱᱟ